ᱦᱮᱸ ᱡᱚᱦᱟᱨ ᱦᱮᱸ ᱜᱚᱝᱠᱮ ᱱᱟᱯᱟᱭ ᱵᱟᱲᱟ ᱜᱮᱼᱼ
ᱟᱪᱪᱷᱟ ᱜᱚᱝᱠᱮ ᱟᱯᱮ ᱫᱤᱥᱚᱢ ᱫᱚ ᱚᱠᱟ ᱞᱮᱠᱟ ᱫᱟᱜ ᱡᱟᱹᱲᱤ
ᱫᱟᱜ ᱡᱟᱹᱲᱤ ᱜᱚᱝᱠᱮ ᱱᱤᱛᱚᱜ ᱫᱚ ᱢᱚᱴᱟᱢᱩᱴᱤᱼᱼ ᱠᱷᱩᱵ ᱠᱷᱟᱨᱟᱯ ᱧᱚᱜ ᱜᱮᱭᱟ ᱫᱚᱢᱮ ᱫᱚ ᱵᱟᱝ ᱴᱷᱤᱠᱟᱼᱼ
ᱚᱠᱟ ᱞᱮᱠᱟ ᱫᱚ ᱜᱚᱢᱠᱮ ᱠᱷᱟᱨᱟᱯ ᱫᱚ ᱵᱚᱱ ᱞᱟᱹᱭᱮᱜᱼᱟ
ᱠᱷᱟᱨᱟᱯ ᱫᱚ ᱪᱟᱸᱫᱳ ᱵᱚᱸᱜᱟ ᱱᱚᱛᱮ ᱫᱚ ᱵᱟᱭ ᱫᱟᱜ ᱡᱟᱹᱲᱤᱭᱫᱟ ᱫᱚᱢᱮ ᱪᱮᱦᱨᱟ ᱫᱚᱼᱼ
ᱵᱟᱝ ᱫᱚᱯᱮ ᱩᱥᱟᱹᱫ ᱦᱚᱪᱚᱣ ᱟᱠᱟᱫᱮ
ᱩᱥᱟᱹᱫ ᱥᱮ ᱪᱮᱫ ᱪᱤᱠᱟᱹ ᱛᱮᱢ ᱞᱟᱹᱭ ᱠᱮᱭᱟ ᱜᱚᱢᱠᱮ ᱚᱱᱟ ᱫᱚᱼᱼ
ᱟᱪᱪᱷᱟ ᱜᱚᱝᱠᱮ ᱛᱟᱦᱚᱞᱮ ᱪᱮᱫᱠᱟ ᱦᱟᱸᱜ ᱞᱟᱝ ᱜᱟᱯᱟᱼᱼ ᱜᱟᱞᱢᱟᱨᱟᱜ-ᱟ ᱟᱞᱟᱝ ᱫᱚ ᱞᱟᱹᱭ ᱫᱟᱞᱤᱧ ᱱᱚᱜᱼᱚᱭ ᱡᱮ ᱫᱤᱥᱚᱢ ᱨᱮ ᱦᱮᱸ ᱥᱮ
ᱦᱮᱸ ᱦᱮᱸ
ᱟᱭᱢᱟ ᱴᱚᱴᱷᱟ ᱨᱮ ᱟᱭᱢᱟ ᱨᱚᱠᱚᱢ ᱡᱚᱢᱟᱜ ᱧᱩᱣᱟᱜ
ᱦᱮᱸ ᱦᱮᱸ
ᱳᱭ ᱜᱚᱝᱠᱮ ᱟᱯᱮ ᱴᱚᱴᱷᱟ ᱫᱚ ᱚᱠᱟ ᱞᱮᱠᱟ ᱡᱚᱢ ᱧᱩ ᱠᱚ ᱫᱚᱼᱼ
ᱡᱚᱢ ᱧᱩ ᱠᱚᱫᱚ ᱪᱮᱫ ᱞᱮᱠᱟ ᱢᱟᱱᱮ
ᱟᱪᱪᱷᱟ ᱡᱚᱢ ᱧᱩᱼᱼ ᱛᱟᱨᱯᱚᱨᱮ ᱱᱮᱛᱟᱨ ᱠᱚ ᱢᱟᱹᱱᱢᱤ ᱠᱚ ᱡᱟᱦᱟᱸᱭ ᱢᱮᱱᱟᱜ ᱟᱠᱟᱫ ᱵᱚᱱᱟ ᱪᱮᱫᱟᱜ? ᱦᱮᱸ ᱟᱹᱰᱤ ᱞᱚᱜᱚᱱ ᱵᱚᱱ ᱜᱚᱡᱚᱜ ᱠᱟᱱᱟ ᱧᱮᱞ ᱵᱮᱱ ᱦᱟᱸᱜ। ᱯᱟᱹᱦᱤᱞ ᱠᱚᱫᱚ ᱠᱚ ᱛᱟᱦᱮᱸ ᱠᱟᱱᱟ ᱵᱟᱲᱟᱭ ᱟᱹᱜᱩ ᱟᱠᱟᱫ ᱟᱵᱚᱱ ᱥᱮ ᱡᱟᱦᱟᱸᱭ ᱯᱟᱹᱦᱤᱞ ᱦᱚᱲ ᱠᱚ ᱢᱮᱱᱟᱜ ᱟᱠᱟᱫ ᱠᱚ ᱱᱤᱛᱚᱜ ᱦᱚᱸ। ᱧᱮᱞ ᱵᱮᱱ ᱡᱟᱦᱟᱸᱭ ᱫᱚ ᱢᱤᱫ ᱥᱚ ᱥᱮᱨᱢᱟ ᱚᱠᱚᱭ ᱫᱚ ᱰᱮᱲᱥᱚ ᱥᱮᱨᱢᱟ ᱫᱱᱚᱝᱠᱟ ᱠᱚ ᱵᱟᱧᱟᱜ ᱠᱟᱱ। ᱛᱟᱦᱮᱱ ᱦᱮᱸ ᱥᱮ ᱵᱟᱝ ᱢᱮᱱᱠᱷᱟᱱ ᱱᱚᱜᱼᱚᱭ ᱧᱮᱞ ᱵᱮᱱ ᱱᱮᱛᱟᱨ ᱧᱮᱞ ᱵᱮᱱ ᱚᱠᱚᱭ ᱫᱚ ᱥᱟᱴ ᱚᱠᱚᱭ ᱫᱚ ᱪᱚᱞᱞᱤᱥ ᱢᱟᱱᱮ ᱟᱹᱰᱤ ᱪᱟᱸᱬ ᱪᱟᱸᱬ ᱵᱚᱱ ᱜᱚᱡᱚᱜ ᱼᱼ ᱠᱟᱱᱟ ᱥᱤᱢ ᱞᱮᱠᱟ ᱛᱟᱦᱚᱞᱮ ᱠᱷᱟᱱ ᱫᱚᱼᱼ ᱱᱚᱜᱼᱚᱱᱟ ᱠᱚᱫᱚ ᱢᱟᱱᱮ ᱪᱮᱫ ᱵᱮᱱ ᱞᱟᱹᱭᱟ ᱠᱟᱴᱤᱡ ᱡᱩᱫᱤ ᱵᱮᱱ ᱞᱟᱹᱭ ᱞᱮᱠᱷᱟᱡ ᱟᱹᱰᱤ ᱜᱮ ᱱᱟᱯᱟᱭ ᱠᱚᱜᱼᱟ ᱟᱨ ᱪᱮᱫ᱾
ᱱᱟᱯᱟᱭ ᱫᱚ ᱱᱟᱯᱟᱭ ᱠᱚᱜ-ᱟ ᱟᱫᱚ ᱤᱧ ᱡᱟᱦᱟᱸ ᱛᱤᱱᱟᱹᱜ ᱤᱧ ᱵᱟᱲᱟᱭᱟ᱾ ᱚᱱᱠᱟᱧ ᱞᱟᱹᱭ ᱟᱵᱮᱱ ᱠᱟᱱᱟ ᱦᱮᱸ᱾
ᱦᱮᱸ ᱢᱟ ᱞᱟᱹᱭ ᱵᱮᱱ᱾
ᱦᱮᱸ ᱱᱚᱣᱟ ᱫᱚ ᱟᱵᱚ ᱡᱟᱦᱟᱸ ᱥᱚᱵᱽᱡᱤ ᱠᱚᱵᱚᱱ ᱪᱟᱥᱮᱫ ᱫᱚ᱾ ᱟᱱᱟᱡᱯᱟᱛᱤ ᱠᱚ ᱵᱚᱱ ᱪᱟᱥᱫᱟ ᱟᱢ ᱡᱮ ᱡᱮᱢᱚᱱ ᱟᱵᱚ ᱱᱤᱭᱟᱹ ᱥᱤᱡᱤᱱ ᱨᱮ ᱨᱟᱵᱟᱝ ᱥᱤ ᱥᱤᱡᱤᱱ ᱨᱮᱼᱼ ᱠᱩ ᱠᱩᱯᱤ ᱠᱚᱵᱚᱱ ᱪᱟᱥᱟ ᱦᱮᱸ᱾
ᱟᱪᱪᱷᱟ ᱜᱚᱝᱠᱮ ᱦᱮᱸ ᱦᱮᱸ᱾
ᱯᱤ ᱡᱟᱦᱟᱸ ᱡᱚᱠᱷᱚᱱ ᱵᱟᱝ ᱦᱟᱨᱟᱜ-ᱟ, ᱛᱚᱠᱷᱚᱱ ᱫᱚ ᱚᱱᱟ ᱨᱟᱱ ᱯᱟᱹᱛᱤ ᱵᱚᱱ ᱮᱢ ᱜᱚᱫᱟᱜ-ᱟ᱾
ᱦᱮᱸᱦᱮᱸ ᱾
ᱟᱨ ᱢᱟᱱᱮ ᱚᱥᱚᱢ ᱢᱟᱱᱮ ᱡᱩᱫᱤᱼᱼ ᱵᱟᱸᱫᱷᱟᱠᱩᱯᱤ ᱜᱮ ᱵᱟᱸᱫᱷᱟᱠᱩᱯᱤ ᱚᱥ ᱥᱟᱨ ᱢᱟᱱᱮ ᱚᱱᱟ ᱥᱩᱵᱩᱡᱽ ᱧᱮᱞ ᱚᱪᱚᱭ ᱞᱟᱹᱜᱤᱫ ᱵᱟᱠᱷᱟᱡ ᱮᱴᱟᱜ ᱨᱚᱠᱚᱢ ᱠᱟᱹᱴᱤᱡ ᱧᱮᱞᱚᱜ-ᱟ ᱛᱚ᱾ ᱢᱟᱱᱮ ᱵᱟᱝ ᱴᱷᱤᱠ ᱧᱚᱜ ᱟᱫᱚ ᱚᱱᱟ ᱚᱱᱟᱼᱼ ᱨᱟᱱ ᱠᱚᱵᱚᱱ ᱮᱢᱟᱣᱟᱜ-ᱟ ᱩᱱᱫᱚ ᱟᱹᱰᱤ ᱢᱚᱸᱡᱽ ᱧᱮᱞᱚᱜ-ᱟ, ᱟᱨ ᱚᱱᱟᱼᱼ ᱠᱚᱨᱮᱜ ᱫᱚ ᱮᱢᱟᱜ ᱢᱟᱱᱮ ᱚᱱᱟ ᱥᱟᱠᱟᱢ ᱵᱟᱨ ᱫᱤᱱ ᱞᱟᱹᱜᱤᱫ ᱦᱟᱹᱲᱭᱟᱹᱲ ᱮᱱ ᱜᱮ ᱫᱟᱹᱨᱭᱟᱹᱭ ᱮᱱ ᱜᱮ᱾
ᱦᱩᱸ ᱦᱩᱸ᱾
ᱟᱫᱚ ᱚᱱᱟ ᱟᱠᱷᱨᱤᱧ ᱠᱮᱫᱟᱭ ᱟᱢᱫᱚ ᱠᱩᱥᱤ ᱧᱮᱞ ᱛᱮᱢ ᱦᱟᱛᱟᱣ ᱠᱮᱫᱟ᱾
ᱟᱪᱪᱷᱟ᱾
ᱟᱫᱚ ᱡᱚᱠᱷᱚᱱ ᱜᱮ ᱛᱤᱠᱤ ᱠᱟᱛᱮᱢ ᱡᱚᱢᱟ ᱟᱵᱚ ᱫᱚ ᱢᱤᱫ ᱫᱷᱟᱣ ᱜᱟᱱ ᱵᱚᱱ ᱟᱹᱨᱩᱵ ᱠᱮᱫ ᱜᱮ᱾ ᱟᱨᱵᱚᱱ ᱛᱤᱠᱤ ᱠᱮᱫ ᱜᱮ ᱟᱨᱵᱚᱱ ᱡᱚᱢ ᱠᱮᱫ ᱜᱮ ᱟᱨ ᱚᱱᱟ ᱫᱚ ᱨᱟᱱ ᱫᱚᱼᱼ ᱢᱤᱫ ᱫᱷᱟᱣ ᱵᱟᱨ ᱫᱷᱟᱣ ᱟᱨᱩᱵ ᱠᱟᱛᱮᱫ ᱫᱚ ᱵᱟᱝ ᱪᱟᱵᱟᱜ-ᱟ᱾
ᱟᱪᱪᱷᱟ ᱟᱪᱪᱷᱟ, ᱛᱟᱦᱚᱞᱮ ᱚᱠᱟ ᱞᱮᱠᱟ ᱠᱟᱛᱮᱜ ᱵᱚᱱ ᱡᱚᱢ ᱞᱮᱠᱷᱟᱱ ᱜᱚᱝᱠᱮ ᱱᱟᱯᱟᱭᱚᱜ-ᱟ?
ᱦᱮᱸ, ᱚᱱᱟ ᱫᱚ ᱱᱟᱯᱟᱭ ᱫᱚ ᱡᱟᱦᱟᱸ ᱢᱟᱱᱮ
ᱦᱮᱸ।
ᱡᱚᱢ ᱠᱚᱡᱽᱛᱮ ᱜᱮᱞᱮ ᱚᱱᱟ ᱫᱚ ᱠᱟᱹᱴᱤᱡ ᱚᱱᱟ ᱫᱚ ᱵᱩᱦᱩ ᱵᱟᱨ ᱤᱭᱟᱹ ᱛᱤᱠᱤ ᱦᱩᱭᱩᱜ-ᱟ। ᱛᱤᱠᱤ ᱠᱟᱛᱮᱫ ᱟᱨᱮᱡ ᱦᱩᱭᱩᱜ-ᱟ ᱢᱟᱱᱮ ᱛᱤᱠᱤ ᱵᱟᱲᱟ ᱠᱟᱼᱼ ᱛᱮ ᱡᱚᱢ ᱜᱮ ᱚᱱᱟ ᱫᱚ ᱢᱟᱱᱮ ᱢᱤᱫ ᱫᱷᱟᱣ ᱫᱚ ᱢᱟᱱᱮ ᱫᱟᱜ ᱨᱮᱢ ᱛᱤᱠᱤ ᱠᱮᱫᱟ᱾
ᱟᱪᱪᱷᱟ ᱢᱮᱱᱠᱷᱟᱱ ᱜᱚᱝᱠᱮ ᱧᱮᱞ ᱦᱩᱭᱩᱜ ᱠᱟᱱᱟ ᱱᱮᱛᱟᱨ ᱫᱚ ᱚᱠᱚᱭ ᱫᱚ ᱩᱱᱟᱹᱜ ᱫᱚᱭ ᱛᱤᱠᱤ ᱭᱮᱫᱟ ᱛᱤᱠᱤ ᱠᱚᱢᱟ ᱦᱟᱜ ᱵᱟᱝ ᱛᱚ ᱱᱮᱛᱟᱨ ᱫᱚ ᱧᱮᱞ ᱠᱚᱵᱮᱱ ᱥᱟᱱᱟᱢ ᱦᱚᱲ ᱜᱮ ᱵᱟᱡᱟᱨ ᱠᱷᱚᱱᱟᱜᱼᱼ ᱥᱚᱵᱽᱡᱤ ᱠᱚ ᱟᱹᱜᱩ ᱠᱮᱫᱟ᱾ ᱯᱨᱚᱛᱷᱚᱢ ᱫᱚ ᱟᱹᱨᱩᱵ ᱦᱚᱸ ᱵᱟᱠᱚ ᱟᱹᱨᱩᱵᱮᱜ-ᱟ ᱱᱮᱛᱟᱨ ᱢᱟ ᱦᱮᱸ ᱱᱮᱛᱟᱨ ᱫᱚ ᱧᱮᱞ ᱠᱚᱵᱮᱱ ᱡᱟᱦᱟᱸᱼᱼ ᱟᱛᱩ ᱴᱚᱞᱟ ᱨᱮ ᱡᱟᱦᱟᱸ ᱧᱮᱞᱚᱜ ᱠᱟᱱᱟ ᱟᱨ ᱪᱮᱫ ᱦᱮᱸ ᱟᱹᱜᱩ ᱠᱮᱫᱟ ᱠᱚ ᱜᱮᱫ ᱠᱮᱫ-ᱟ ᱠᱚ ᱜᱮᱫ ᱠᱟᱛᱮ ᱢᱤᱫ ᱫᱷᱟᱣᱼᱼ ᱠᱚ ᱟᱹᱨᱩᱵ ᱠᱮᱜ-ᱟ ᱟᱹᱨᱩᱵ ᱠᱟᱛᱮᱫ ᱦᱟᱜ ᱧᱮᱞ ᱵᱮᱱ ᱫᱟᱜ ᱨᱮ ᱡᱚᱵᱮ ᱠᱟᱛᱮᱫ ᱟᱫᱚ ᱦᱟᱸᱜ ᱥᱮᱭ ᱟᱫᱚ ᱪᱮᱞᱟᱝ ᱨᱮᱦᱟᱸᱜ ᱠᱚ ᱡᱚᱵᱮᱭᱮᱜ-ᱟ᱾ ᱦᱩᱸ ᱟᱨ ᱟᱹᱞᱤᱧᱟᱜ ᱠᱟᱛᱷᱟ ᱞᱮᱠᱟᱛᱮᱫᱚ ᱚᱱᱮ ᱡᱟᱦᱟᱸ ᱵᱮᱱ ᱞᱟᱹᱭ ᱠᱮᱫ᱾ ᱚᱱᱮ ᱞᱟᱦᱟᱛᱮ ᱛᱤᱠᱤ ᱦᱩᱭᱩᱜ-ᱟ, ᱢᱤᱫ ᱫᱷᱟᱣ ᱫᱚ ᱛᱤᱠᱤ ᱠᱟᱛᱮᱜ ᱚᱱᱟ ᱠᱚ ᱟᱹᱨᱩᱵ ᱥᱟᱯᱷᱟ ᱠᱟᱛᱮ ᱯᱚᱛᱚᱢᱼᱼ ᱛᱤᱠᱤ ᱦᱩᱭᱩᱜ-ᱟ, ᱛᱟᱨᱯᱚᱨᱮ ᱟᱨᱚ ᱟᱹᱨᱩᱵ ᱞᱮᱠᱷᱟᱱ ᱫᱚ ᱜᱚᱢᱠᱮᱼᱼ ᱡᱚᱢ ᱫᱚ ᱡᱚᱢᱚᱜ-ᱟ ᱨᱟᱱ ᱠᱚᱫᱚ ᱩᱰᱩᱠᱚᱜ-ᱟ ᱢᱮᱱᱠᱷᱟᱱ ᱦᱩᱸ ᱚᱱᱟ ᱨᱮᱱᱟᱜ ᱥᱤᱵᱤᱞ ᱠᱚᱢᱟᱼᱼ ᱛᱤᱠᱤ ᱛᱮᱜᱮ ᱵᱮᱱ ᱩᱰᱩᱠ ᱪᱟᱵᱟ ᱠᱮᱫ᱾
ᱦᱮᱸ ᱦᱮᱸ ᱟᱫᱚ ᱚᱱᱟ ᱫᱚ ᱥᱤᱵᱤᱞ ᱫᱚ ᱪᱟᱵᱟᱜ-ᱟ᱾
ᱦᱩᱸ ᱟᱫᱚ ᱩᱱ ᱢᱟ ᱦᱟᱜ ᱵᱟᱝ ᱥᱤᱵᱤᱞᱟ ᱜᱚᱝᱠᱮ ᱩᱱ ᱢᱟ ᱯᱟᱞᱦᱟ ᱵᱮᱱ ᱡᱚᱢᱮᱫ ᱞᱮᱠᱟᱜᱮ ᱦᱟᱸᱜ ᱵᱮᱱ ᱟᱹᱭᱠᱟᱹᱣ ᱜᱚᱫ-ᱟ ᱦᱩᱸ ᱛᱚᱵᱮ ᱚᱱᱟ ᱠᱚᱦᱚᱸ ᱢᱤᱫᱴᱮᱱ ᱵᱮᱯᱟᱨ ᱠᱟᱱ ᱜᱮᱭᱟ ᱥᱮ
ᱦᱮᱸ ᱦᱮᱸ ᱠᱤᱱᱛᱩ ᱚᱱᱟ ᱨᱟᱱ ᱪᱟᱵᱟ ᱠᱚᱡᱽᱛᱮ ᱜᱮᱞᱮ ᱠᱟᱹᱴᱤᱡ ᱫᱚ ᱤᱭᱟᱹᱭ ᱞᱟᱜᱟᱜ-ᱟ ᱟᱫᱚ
ᱟᱹᱞᱤᱧ ᱦᱚᱸ ᱟᱫᱚ ᱟᱹᱞᱤᱧᱟᱜ ᱞᱟᱹᱭ ᱫᱚ ᱟᱵᱚ ᱡᱮ ᱱᱚᱜᱼᱚᱭ ᱦᱟᱸᱜ ᱵᱚᱱ ᱩᱸ ᱪᱟᱥ ᱮᱫᱟ ᱦᱮᱸ ᱥᱮ ᱟᱫᱚ ᱢᱟᱪᱮ ᱪᱮᱜ ᱵᱮᱱ ᱞᱟᱹᱭᱟ ᱨᱟᱱ ᱠᱚᱦᱚᱸ ᱡᱩᱫᱤ ᱵᱟᱝ ᱦᱟᱸᱜ ᱵᱮᱱ ᱮᱢᱟᱜ-ᱟ ᱛᱟᱦᱚᱞᱮ ᱠᱷᱟᱱ ᱫᱚ ᱛᱤᱡᱩ ᱠᱚᱦᱟᱸᱜ ᱛᱚ ᱠᱚ ᱡᱚᱢ ᱪᱟᱵᱟᱭᱟ ᱥᱮ ᱦᱩᱸ ᱦᱚᱸᱜᱚᱱᱟ ᱠᱷᱟᱱ ᱛᱟᱯᱚᱨᱮ ᱦᱟᱸᱜ ᱚᱱᱟᱛ ᱠᱚ ᱨᱟᱱ ᱫᱚ ᱟᱹᱞᱤᱧᱟᱜ ᱞᱟᱹᱭ ᱛᱮᱫᱚ ᱦᱮᱸ ᱥᱮ ᱟᱨ ᱯᱷᱚᱞᱚᱱ ᱫᱚ ᱯᱷᱚᱞᱚᱱ ᱞᱟᱹᱜᱤᱫ ᱨᱟᱱ ᱡᱮᱢᱚᱱ ᱡᱚ ᱠᱚ ᱞᱟᱹᱴᱩ ᱞᱟᱹᱴᱩ ᱠᱚ ᱦᱟᱨᱟ ᱦᱚᱪᱚᱭ ᱞᱟᱹᱜᱤᱫ ᱥᱮ ᱪᱮᱫ ᱦᱮᱸ ᱵᱟᱝ ᱱᱚᱣᱟ ᱠᱚ ᱞᱟᱹᱜᱤᱫ ᱦᱚᱸ ᱦᱟᱸᱜ ᱨᱟᱱ ᱫᱚᱠᱚ ᱮᱢᱟᱜ ᱠᱟᱱ ᱜᱮᱭᱟ
ᱦᱩᱸ ᱦᱩᱸ
ᱦᱩᱸ ᱟᱨ ᱮᱢᱟᱜ ᱠᱟᱱ ᱜᱮᱭᱟ ᱠᱚ ᱟᱨ ᱥᱟᱱᱟᱢ ᱦᱚᱲ ᱜᱮᱵᱚᱱ ᱮᱢᱟᱜ ᱜᱮᱭᱟ ᱟᱨ ᱪᱮᱫ ᱦᱮᱸ ᱥᱮ ᱵᱟᱝ
ᱦᱮᱸ ᱦᱮᱸ ᱦᱮᱸ
ᱛᱚᱵᱮ ᱟᱹᱞᱤᱧᱟᱜ ᱞᱟᱹᱭ ᱞᱮᱠᱟᱛᱮᱫᱚ ᱱᱚᱜᱚ ᱱᱚᱝᱠᱟ ᱞᱮᱠᱷᱟᱱ ᱫᱚ ᱟᱹᱰᱤ ᱜᱮ ᱱᱟᱯᱟᱭ ᱠᱚᱜᱼᱟ᱾ ᱮ ᱯᱷᱚᱞᱚᱱ ᱦᱚᱸ ᱞᱟᱹᱴᱩ ᱦᱩᱭᱩᱜᱼᱟ ᱡᱩᱫᱤ ᱠᱷᱮᱛ ᱨᱮ ᱡᱩᱫᱤ ᱜᱩᱨᱤᱡ ᱠᱚ ᱛᱮ ᱠᱷᱚᱛ ᱠᱚ ᱡᱩᱫᱤ ᱟᱹᱰᱤ ᱵᱟᱹᱲᱛᱤ ᱜᱮ ᱢᱟᱱᱮ ᱮᱢ ᱤᱫᱤᱭᱟᱜ ᱦᱩᱭᱩᱜᱼᱟ ᱫᱤᱱ ᱦᱤᱞᱳᱜ ᱦᱮᱸ ᱥᱮ ᱥᱤᱭᱳᱜ ᱞᱟᱦᱟ ᱦᱚᱸ ᱠᱟᱹᱴᱤᱡ ᱚᱱᱠᱟ ᱮᱢᱟᱜ ᱦᱩᱭᱩᱜᱼᱟ ᱛᱟᱦᱚᱞᱮ ᱠᱷᱟᱱ ᱫᱚ ᱟᱞᱤᱧᱟᱜ ᱞᱟᱹᱭ ᱛᱮᱫᱚ ᱢᱟᱱᱮ ᱥᱟᱨ ᱪᱟᱯᱟᱱ ᱫᱚ ᱦᱟᱸᱜ ᱵᱟᱝ ᱞᱟᱜᱟᱜᱼᱟ᱾
ᱵᱟᱝ ᱞᱟᱜᱼᱟ ᱫᱚ ᱢᱮ ᱫᱚ
ᱦᱩᱸ ᱟᱨ ᱪᱮᱫᱟᱜ ᱥᱮ ᱦᱟᱸᱜ ᱞᱤᱧ ᱞᱟᱹᱭᱫᱟ ᱱᱮᱛ ᱛᱟᱨ ᱫᱚᱦᱟᱜ ᱵᱮᱱ ᱧᱮᱞᱟ ᱡᱟᱦᱟᱸ ᱫᱚ ᱟᱵᱚ ᱵᱚᱱ ᱢᱮᱛᱟᱜ ᱠᱟᱱᱟ ᱡᱳᱚᱭᱵᱚ ᱥᱟᱨ ᱥᱮ ᱡᱟᱦᱟᱸ ᱠᱚ ᱵᱮᱱᱟᱣ ᱮᱫᱟ ᱟᱨ ᱪᱮᱫ ᱦᱩᱸ ᱨᱟᱥᱟᱭᱱᱤᱠ ᱵᱟᱫ ᱠᱟᱛᱮᱜ ᱱᱮᱛᱟᱨ ᱧᱮᱞ ᱦᱩᱭ ᱟᱠᱟᱱᱟ ᱟᱹᱰᱤ ᱩᱛᱟᱹᱨ ᱴᱚᱴᱷᱟ ᱨᱮᱜᱮ
ᱦᱩᱸ
ᱠᱤᱪᱩᱣᱟᱹ ᱠᱚ ᱪᱟᱥᱮᱫ ᱠᱚᱣᱟ
ᱦᱮᱸ ᱦᱮᱸ
ᱦᱩᱸ ᱛᱚᱵᱮ ᱜᱚᱝᱠᱮ ᱱᱩᱜᱩᱱᱩᱠᱩ ᱡᱟᱦᱟᱸᱭ ᱠᱤᱪᱩᱣᱟᱹ ᱠᱚ ᱪᱟᱥᱮᱫ ᱠᱚ ᱦᱩᱸ ᱱᱩᱠᱩ ᱚᱱᱟ ᱠᱤᱪᱷᱩᱣᱟᱹᱜ ᱡᱚᱢᱟᱜ ᱥᱮ ᱡᱟᱦᱟᱸᱟᱜ ᱠᱚ ᱮ ᱵᱟᱦᱮᱨ ᱵᱟᱭᱨᱮ ᱜᱤᱰᱤ ᱠᱟᱜ ᱠᱟᱱᱟ
ᱦᱮᱸ ᱦᱮᱸ
ᱦᱚᱹᱜᱚᱱᱟ ᱠᱚ ᱦᱟᱥᱟ ᱦᱩᱸ ᱦᱚᱜᱚᱱᱟ ᱠᱚ ᱦᱟᱥᱟ ᱦᱟᱸᱜ ᱧᱮᱞ ᱵᱮᱱ ᱱᱤᱛᱚᱜ ᱵᱟᱡᱟᱨ ᱨᱮ ᱟᱹᱰᱤ ᱜᱚᱱᱚᱝ ᱟᱜ ᱛᱮ ᱟᱹᱠᱷᱨᱤᱧᱚᱜ ᱠᱟᱱᱟ ᱦᱩᱸ ᱛᱟᱦᱚᱞᱮ ᱟᱞᱤᱧᱟᱜ ᱞᱟᱹᱭ ᱫᱚ ᱱᱩᱜᱩ ᱠᱩ ᱡᱟᱦᱟᱸ ᱮᱢᱱᱤ ᱜᱩᱨᱤᱡ ᱠᱚᱢᱟ ᱢᱮᱱᱟᱜ ᱟᱠᱟᱫ ᱛᱟᱵᱚᱱ ᱜᱮ ᱦᱩᱸ ᱥᱮ ᱚᱱᱟ ᱵᱟᱫᱟᱞ ᱛᱮᱦᱚ ᱱᱩᱜᱩ ᱱᱩᱠᱩ ᱡᱟᱦᱟᱸᱭ ᱠᱤᱪᱩᱣᱟᱹ ᱱᱩᱜᱩ ᱱᱩᱠᱩᱣᱟᱜ ᱡᱟᱦᱟᱸ ᱚᱱᱮ ᱵᱟᱭᱨᱮ ᱥᱮ ᱡᱟᱦᱟᱸ ᱵᱟᱠᱚ ᱵᱟᱭᱨᱮ ᱜᱤᱰᱤ ᱠᱟᱜᱼᱟ ᱦᱟᱥᱟ ᱠᱚ
ᱦᱩᱸ ᱦᱩᱸ ᱦᱩᱸ
ᱦᱚᱜᱚᱱᱟ ᱠᱚ ᱡᱩᱫᱤ ᱵᱚᱱ ᱪᱷᱩᱲᱭᱟᱹᱣᱟᱜᱼᱟ ᱛᱟᱦᱚᱞᱮ ᱠᱷᱟᱱ ᱫᱚ ᱟᱹᱰᱤ ᱜᱮ ᱱᱟᱯᱟᱭᱚᱜ ᱦᱮᱸ ᱥᱮ ᱟᱨ ᱡᱟᱦᱟ ᱡᱚᱠᱷᱚᱱ ᱦᱟᱸᱜ ᱚᱱᱟ ᱠᱚ ᱮᱢᱟᱜ ᱠᱷᱟᱱ ᱜᱮ ᱦᱚᱭᱛᱚ ᱥᱚᱵᱽᱡᱤ ᱠᱚᱫᱚ ᱦᱟᱸᱜ ᱠᱟᱹᱴᱤᱡ ᱞᱟᱹᱴᱩ ᱫᱷᱟᱨᱟ ᱜᱮ ᱦᱟᱨᱟ ᱜᱚᱫᱚᱜᱼᱟ
ᱦᱩᱸ ᱦᱩᱸ
ᱦᱩᱸ ᱟᱨ ᱡᱩᱫᱤ ᱦᱟᱸᱜ ᱛᱤᱡᱩ ᱠᱚᱠᱚ ᱞᱟᱜᱟᱣ ᱜᱚᱫᱚᱜᱼᱟ ᱦᱮᱸᱥᱮ
ᱦᱩᱸ
ᱛᱟᱦᱚᱞᱮ ᱠᱷᱟᱱ ᱫᱚ ᱟᱹᱞᱤᱧᱟᱜ ᱞᱟᱹᱭ ᱛᱮᱫᱚ ᱡᱩᱫᱤ ᱚᱱᱟ ᱤᱭᱟᱹ ᱪᱮᱛᱟ ᱛᱚᱨᱚᱡ ᱠᱚ ᱡᱩᱫᱤ ᱦᱟᱸᱜ ᱵᱚᱱ ᱮᱨᱟ ᱫᱟᱨᱮ ᱠᱚᱨᱮᱜ ᱥᱮ ᱡᱟᱦᱟᱱᱟᱜ ᱜᱮᱵᱚᱱ ᱪᱟᱥᱟ ᱚᱱᱟ ᱠᱚᱨᱮᱜ ᱦᱮᱸ ᱛᱟᱦᱞᱮ ᱠᱷᱟᱱ ᱫᱚ ᱧᱮᱞ ᱟᱠᱟᱱᱟ ᱡᱮ ᱢᱟᱱᱮ ᱛᱤᱡᱩ ᱫᱚᱦᱸᱟᱜ ᱫᱚ ᱵᱟᱠᱚ ᱡᱚᱢᱟ, ᱛᱚᱨᱚᱡ ᱵᱮᱱ ᱮᱨᱟᱜ ᱠᱷᱟᱱ ᱫᱚ ᱾ ᱛᱟᱦᱚᱞᱮ ᱛᱤᱡᱩ ᱠᱚᱫᱚ ᱦᱟᱸᱜ ᱚᱱᱠᱟ ᱛᱮᱜᱮ ᱫᱟᱲ ᱟᱠᱚ ᱥᱮ ᱵᱟᱝ ᱜᱚᱡᱚᱜᱼᱟ ᱾
ᱦᱮᱸ ᱦᱮᱸ ᱾
ᱦᱮᱸ ᱛᱟᱦᱚᱞᱮ ᱠᱷᱟᱱ ᱫᱚ ᱟᱹᱞᱤᱧᱟᱜ ᱞᱟᱹᱭ ᱫᱚ ᱱᱚᱣᱟ ᱜᱮ ᱡᱮ ᱥᱚᱵᱽᱡᱤ ᱪᱟᱥ ᱥᱮ ᱡᱟᱦᱟᱱᱟᱜ ᱪᱟᱥ ᱨᱮᱜᱮ ᱢᱟᱱᱮ ᱚᱱᱟ ᱠᱚ ᱥᱟᱨ ᱪᱟᱯᱟᱱ ᱵᱟᱫᱟᱞ ᱛᱮ
ᱵᱟᱫᱟᱞ ᱛᱮ ᱦᱮᱸ
ᱛᱟᱦᱚᱞᱮ ᱠᱷᱟᱱ ᱫᱚ ᱚᱱᱟ ᱡᱟᱦᱟᱸ ᱨᱟᱥᱟᱭᱚᱱᱤᱠ ᱵᱟᱨ ᱠᱟᱛᱮ ᱡᱟᱦᱟᱸ ᱡᱚᱭᱵᱚ ᱥᱟᱨ ᱠᱚ ᱢᱮᱱᱟᱜ ᱠᱟᱜᱼᱟ ᱦᱩᱸ ᱦᱚᱸᱜ ᱱᱟᱠᱚ ᱵᱮᱵᱦᱟᱨ ᱜᱮ ᱟᱹᱰᱤ ᱜᱮ ᱱᱟᱯᱟᱭᱟ ᱾ ᱦᱩᱸ ᱟᱫᱚ ᱱᱮᱛᱟᱨ ᱫᱚ ᱪᱮᱫ ᱞᱤᱧ ᱞᱟᱹᱭᱟ ᱜᱚᱝᱠᱮ ᱡᱚᱛᱚ ᱦᱚᱲ ᱜᱮᱛᱚ ᱦᱟᱸᱜ ᱱᱤᱛᱚᱜ ᱫᱚ ᱱᱚᱣᱟ ᱠᱚ ᱥᱟᱨ ᱪᱟᱯᱟᱱ ᱟᱛᱮᱜ ᱜᱮ ᱦᱮᱥᱮ ᱦᱟᱸᱜ ᱵᱚᱱ ᱪᱟᱥ ᱵᱟᱲᱟᱭᱮᱫᱼᱟ ᱾
ᱦᱮᱸ ᱦᱮᱸ ᱦᱮᱸ ᱦᱩᱲᱩ ᱠᱚᱦᱚᱸ ᱡᱟᱦᱟᱸ ᱛᱤᱱᱟᱹᱜ ᱡᱟ-ᱡᱟᱵᱚᱛᱤ ᱾
ᱦᱮᱸ ᱦᱩᱸ ᱦᱩᱸ ᱾
ᱦᱩᱸ ᱾
ᱛᱟᱦᱚᱞᱮ ᱠᱷᱟᱱ ᱫᱚ ᱟᱫᱚ ᱢᱟᱱᱮ ᱡᱩᱫᱤ ᱦᱟᱸᱜ ᱠᱷᱟᱱ ᱦᱮᱸ ᱚᱱᱠᱟ ᱵᱟᱵᱚᱱ ᱡᱚᱢ ᱠᱮᱭᱟ ᱥᱟᱨ ᱪᱟᱯᱟᱱ ᱾ ᱛᱟᱦᱚᱞᱮ ᱠᱷᱟᱱ ᱫᱚ ᱦᱚᱭ ᱛᱚ ᱟᱵᱚ ᱦᱚᱸ ᱯᱟᱹᱦᱤᱞ ᱦᱚᱲ ᱞᱮᱠᱟᱜᱮ ᱦᱟᱸᱜ ᱵᱚᱱ ᱴᱮᱠᱟᱣ ᱠᱚᱣᱟ ᱟᱨ ᱪᱮᱫ ᱾
ᱦᱮᱸ ᱦᱮᱸ ᱟᱵᱚᱣᱟᱜ ᱡᱟᱦᱟᱸ ᱦᱟᱭᱤᱴ ᱠᱚᱦᱚᱸ ᱵᱟᱝ ᱫᱚ ᱱᱚᱣᱟ
ᱦᱮᱸ ᱦᱮᱸ ᱦᱮᱸ ᱱᱚᱶᱟ ᱠᱚ ᱦᱚᱛᱮᱡ ᱛᱮᱜᱮ ᱟᱵᱚ ᱵᱟᱵᱚᱱ ᱧᱮᱞ ᱮᱫᱟ ᱫᱤᱱ ᱫᱤᱱ ᱛᱮ ᱯᱟᱹᱦᱤᱞ ᱦᱚᱲ ᱢᱟ ᱩᱥᱩᱞ ᱠᱚ ᱛᱟᱦᱮᱸ ᱠᱟᱱ ᱢᱚᱴᱟ-ᱥᱚᱴᱟ ᱩᱥᱩᱞ-ᱮᱥᱮᱞ ᱛᱟᱦᱮᱸ ᱠᱟᱱᱟ ᱾ ᱦᱩᱸ ᱢᱮᱱᱠᱷᱟᱱ ᱱᱮᱛᱟᱨ ᱛᱤᱱᱟᱹᱜ ᱫᱤᱱ ᱪᱟᱞᱟᱜ ᱠᱟᱱᱟ ᱩᱱᱟᱹᱜ ᱜᱮ ᱦᱟᱸᱜ ᱦᱚᱲ ᱠᱚᱦᱚᱸ ᱵᱚᱱ ᱠᱷᱟᱴᱚ ᱪᱟᱞᱟᱜ ᱠᱟᱱᱟ ᱫᱤᱱ ᱫᱤᱱ ᱛᱮ ᱾
ᱦᱮᱸ ᱾
ᱛᱟᱯᱚᱨᱮ ᱟᱵᱚᱣᱟᱜ ᱟᱭᱩ ᱠᱚᱦᱚᱸ ᱟᱹᱰᱤ ᱢᱟᱱᱮ ᱠᱚᱢ ᱪᱟᱞᱟᱜ ᱠᱟᱱᱟ ᱾
ᱦᱮᱸ ᱦᱮᱸ ᱟᱭᱩ ᱦᱚᱸ ᱢᱚᱴᱟ ᱢᱩᱴᱤ ᱠᱚᱢ ᱞᱮᱠᱟ ᱜᱮ ᱵᱩᱡᱷᱟᱹᱜ ᱠᱟᱱᱟ ᱾
ᱦᱮᱸ ᱚᱱᱟ ᱠᱚ ᱞᱟᱹᱭ ᱛᱮ ᱟᱹᱞᱤᱧᱟᱜ ᱞᱟᱹᱭ ᱫᱚ ᱦᱩᱭᱩᱜ ᱠᱟᱱᱟ ᱢᱟᱱᱮ ᱡᱩᱫᱤ ᱦᱟᱸᱜ ᱵᱟᱝ ᱵᱚᱱ ᱵᱮᱵᱚᱦᱟᱨ ᱠᱮᱭᱟ ᱛᱟᱦᱚᱞᱮ ᱠᱷᱟᱱ ᱫᱚ ᱟᱹᱰᱤ ᱜᱮ ᱵᱷᱟᱞᱮᱜᱼᱟ ᱾
ᱦᱮᱸ ᱦᱮᱸ ᱾
ᱦᱩᱸ ᱟᱫᱚ ᱟᱹᱞᱤᱧᱟᱜ ᱞᱟᱹᱭ ᱫᱚ ᱦᱩᱭᱩᱜ ᱠᱟᱱᱟ ᱡᱟᱦᱟᱸ ᱥᱚᱵᱡᱤ ᱠᱚᱫᱚ ᱥᱮ
ᱦᱮᱸ ᱾
ᱵᱟᱡᱟᱨ ᱨᱮ ᱵᱟᱝ ᱠᱤᱨᱤᱧ ᱠᱟᱛᱮᱜ ᱡᱚᱫᱤ ᱵᱟᱲᱜᱮ ᱥᱮ ᱨᱮᱜᱮ ᱱᱤᱡᱮ ᱞᱮᱠᱟ ᱡᱩᱚᱫᱤ ᱵᱚᱱ ᱪᱟᱥ ᱠᱮᱭᱟ ᱚᱲᱟᱜ ᱨᱮ ᱡᱚᱢ ᱞᱮᱠᱟ ᱛᱟᱦᱚᱞᱮ ᱠᱷᱟᱱ ᱫᱚ ᱟᱹᱰᱤ ᱜᱮ ᱱᱟᱯᱟᱭᱚᱜᱼᱟ ᱾
ᱦᱮᱸ ᱤᱱᱟᱹᱜ ᱜᱟᱱ ᱫᱚᱵᱚᱱ ᱫᱟᱲᱮᱜ ᱫᱟᱲᱮᱜ ᱜᱮᱭᱟ ᱾ ᱚᱲᱟᱜ ᱨᱮ ᱡᱚᱢ ᱞᱟᱹᱜᱤᱫ ᱫᱚ ᱪᱟᱥ ᱫᱚ, ᱟᱫᱚ
ᱡᱩᱫᱤ ᱚᱲᱟᱜ ᱨᱮ ᱡᱚᱢ ᱥᱩᱢᱩᱝ ᱵᱚᱱ ᱪᱟᱥᱟ ᱚᱱᱟ ᱛᱮᱦᱚᱸ ᱛᱚ ᱢᱤᱴᱟᱱ ᱤᱭᱟᱹ ᱫᱚ ᱢᱮᱱᱟᱜ ᱟᱠᱟ ᱜᱮᱭᱟ᱾ ᱛᱟᱦᱚᱞᱮ ᱠᱷᱟᱱ ᱫᱚ ᱪᱮᱫ ᱛᱮᱦᱟᱸᱜ ᱵᱚᱱ ᱟᱹᱥᱩᱞᱚᱜ-ᱟ ᱟᱵᱚᱣᱟᱜ ᱢᱟ ᱚᱱᱟ ᱠᱚ ᱥᱚᱵᱡᱤ ᱠᱚ ᱟᱹᱠᱷᱨᱤᱧ ᱠᱟᱛᱮᱫ ᱜᱮ ᱦᱟᱸᱜ ᱛᱚ ᱴᱟᱠᱟ ᱯᱚᱭᱥᱟ ᱢᱟ ᱦᱩᱭᱩᱜ ᱛᱟᱵᱚᱱᱟ ᱾
ᱦᱮᱸ ᱦᱮᱸ ᱾
ᱢᱟᱱᱮ ᱚᱱᱟ ᱛᱮᱦᱚᱸ ᱢᱤᱴᱮᱱ ᱟᱱᱟᱴ ᱾ ᱦᱩᱸ ᱟᱫᱚ ᱚᱱᱟ ᱟᱱᱟᱴ ᱪᱮᱫ-ᱠᱟ?
ᱦᱮᱸ ᱞᱟᱹᱭ ᱵᱮᱱ
ᱦᱮᱸ ᱡᱮ ᱟᱫᱚ ᱚᱱᱮ ᱚᱱᱟ ᱟᱱᱟᱴ ᱠᱚ ᱥᱚᱡᱷᱮ ᱞᱟᱹᱜᱤᱫ ᱛᱮ ᱡᱩᱫᱤ ᱱᱚᱝᱠᱟᱱᱟᱜ ᱡᱟᱦᱟᱱᱟᱜ ᱟᱹᱞᱤᱧᱟᱜ ᱞᱟᱹᱭ ᱫᱚ ᱚᱱᱮ ᱢᱟᱱᱮ ᱟᱠᱷᱨᱤᱧ ᱞᱮᱠᱟ ᱦᱚᱸ ᱦᱩᱭᱩᱜᱼᱟ ᱢᱮᱱᱠᱷᱟᱱ ᱡᱚᱭᱵᱚ ᱥᱟᱨ ᱫᱚ ᱮᱠᱟᱞ ᱜᱮ ᱡᱟᱹᱨᱩᱲᱚᱜ ᱠᱟᱱᱟ ᱾ ᱦᱩᱸ ᱱᱚᱜᱼᱚᱭ ᱟᱵᱚ ᱦᱟᱸᱜ ᱱᱮᱛᱟᱨ ᱫᱚ ᱵᱟᱛᱨᱩᱢ ᱠᱚᱨᱮ ᱦᱟᱸᱜ ᱵᱚᱱ ᱫᱟᱜ ᱥᱮᱫ ᱨᱟᱪᱟ ᱥᱮᱫ ᱮᱫᱟ
ᱦᱮᱸ ᱦᱮᱸ ᱦᱮᱸ
ᱦᱚᱸᱜᱱᱟ ᱫᱟᱜᱽ ᱥᱮᱡ ᱥᱮ ᱦᱚᱸᱜᱱᱟ ᱡᱩᱫᱤ ᱟᱵᱚ ᱢᱟᱱᱮ ᱮᱢᱚᱱ ᱢᱟᱱᱮ ᱫᱟᱜᱽ ᱵᱟᱫ ᱠᱟᱛᱮᱫ ᱦᱚᱭᱛᱚ ᱱᱚᱰᱮ ᱵᱚᱱ ᱫᱟᱜᱽ ᱥᱮᱡ ᱮᱫᱟ ᱟᱨ ᱫᱩᱞ ᱥᱟᱢᱵᱟᱣ ᱠᱟᱛᱮᱜ ᱚᱱᱟ ᱫᱚ ᱞᱟᱛᱟᱨ ᱥᱮᱫ ᱨᱮ ᱡᱩᱫᱤ ᱵᱟᱨᱦᱮ ᱥᱮᱫ ᱨᱮ ᱡᱩᱫᱤ ᱵᱟᱦᱨᱮ ᱨᱮᱜᱮ ᱡᱩᱫᱤ ᱡᱚᱢᱟᱣ ᱠᱚᱜ-ᱟ ᱢᱤᱫ ᱫᱷᱟᱨᱮ ᱟᱨ ᱪᱮᱫ ᱢᱟᱱᱮ ᱴᱤᱝᱠᱤ ᱠᱚᱨᱮ ᱵᱟᱫ ᱠᱟᱛᱮᱫ ᱦᱮᱸ ᱥᱮ ᱢᱤᱫᱴᱷᱮᱱ ᱜᱮ, ᱟᱨ ᱚᱸᱰᱮ ᱡᱩᱫᱤ ᱨᱚᱦᱚᱲ ᱠᱚᱜ-ᱟ ᱮᱠᱫᱚᱢ ᱨᱚᱦᱚᱲ ᱛᱟᱦᱞᱮ ᱠᱷᱟᱱ ᱫᱚ ᱚᱱᱮ ᱚᱱᱟ ᱠᱚ ᱠᱷᱮᱛᱨᱮ ᱮᱢ ᱠᱟᱛᱮᱜ ᱪᱟᱥ ᱫᱚ ᱜᱚᱝᱠᱮ ᱟᱨᱚ ᱟᱹᱰᱤ ᱵᱟᱹᱲᱛᱤ ᱜᱮ ᱦᱟᱸᱜ ᱤᱭᱟᱹ ᱠᱚᱜ-ᱟ᱾
ᱦᱮ ᱯᱷᱚᱞᱚᱱ ᱦᱩᱭᱩᱜ-ᱟ᱾
ᱯᱷᱚᱞᱚᱱ ᱦᱩᱭᱩᱜ-ᱟ ᱚᱱᱟ ᱠᱚ ᱛᱟᱯᱚᱨᱮ ᱜᱩᱨᱤᱡ ᱠᱚ ᱛᱟᱯᱚᱨᱮ ᱚᱸᱰᱮ ᱢᱮᱨᱚᱢ ᱵᱷᱮᱞᱟᱱᱰᱤ ᱠᱚ ᱦᱩᱸ ᱦᱚᱜ-ᱚ ᱱᱟ ᱠᱚ ᱟᱨ ᱛᱟᱯᱚᱨᱮ ᱟᱵᱮᱱ ᱟᱞᱤᱧ ᱞᱤᱧ ᱢᱮᱛᱟ ᱵᱱᱟ ᱠᱤᱪᱩᱣᱟᱹ ᱡᱟᱦᱟᱸ ᱠᱚ ᱢᱮᱛᱟ ᱠᱚ ᱠᱟᱱᱟ ᱟᱨ ᱱᱚᱜ-ᱚᱭ ᱡᱮ ᱧᱮᱞ ᱵᱮᱱ ᱥᱟᱨ ᱪᱟᱯ ᱯᱟᱱ ᱵᱚᱱ ᱮᱢᱟᱜ ᱠᱟᱱᱟ ᱧᱮᱞ ᱵᱮᱱ ᱠᱷᱮᱛ ᱠᱚᱨᱮ ᱱᱮᱛᱟᱨ ᱠᱤᱪᱩᱣᱟᱹ ᱠᱚᱦᱚᱸ ᱵᱟᱵᱮᱱ ᱧᱟᱢ ᱠᱚᱣᱟ᱾
ᱵᱟ ᱵᱟ ᱵᱟ ᱚᱱᱟ ᱫᱚ ᱮᱠᱫᱚᱢ ᱪᱟᱵᱟ ᱩᱛᱟᱹᱨ ᱟᱠᱟᱱᱟ᱾
ᱟᱨ ᱠᱤᱪᱩᱣᱟᱹ ᱜᱮᱥᱮ ᱦᱟᱸᱜ ᱦᱟᱥᱟ ᱠᱚᱫᱚ ᱦᱟᱸᱜ ᱠᱚ ᱵᱮᱱᱟᱣᱟ ᱥᱮ᱾ ᱪᱟᱥ ᱞᱟᱹᱜᱤᱫ ᱫᱚ ᱯᱟᱹᱦᱤᱞ ᱛᱚ ᱦᱟᱸᱜ ᱥᱟᱨ ᱪᱟᱯᱟᱱ ᱫᱚ ᱵᱟᱝ ᱛᱟᱦᱮᱸ ᱠᱟᱱᱟ ᱥᱮ ᱜᱚᱝᱠᱮ ᱦᱩᱸ ᱦᱩᱸ ᱟᱫᱚ ᱦᱚᱜᱚᱱᱟ ᱠᱷᱟᱹᱛᱤᱨ ᱜᱮ ᱦᱚᱭ ᱡᱟᱹᱱᱤᱡ ᱠᱷᱟᱱ ᱟᱵᱚ ᱫᱚ ᱦᱟᱸᱜ ᱵᱚᱱ ᱮ ᱟᱵᱚᱣᱟᱜ ᱟᱭᱩ ᱠᱚᱫᱚ ᱦᱟᱸᱜ ᱡᱟᱹᱱᱤᱡ ᱠᱷᱟᱱ ᱠᱚᱢ ᱤᱫᱤᱜ ᱠᱟᱱ ᱛᱟᱵᱚᱱᱟ ᱟᱹᱞᱤᱧᱟᱜ ᱞᱟᱹᱭ ᱫᱚ ᱟᱨ ᱪᱮᱫ᱾
ᱦᱮᱸ ᱦᱮᱸ ᱟᱹᱰᱤᱴᱟᱜ ᱜᱮᱛᱚ ᱠᱚᱢ ᱟᱠᱟᱱ ᱛᱟᱵᱚᱱᱟ᱾
ᱦᱮᱸ ᱜᱚᱝᱠᱮ ᱟᱫᱚ ᱟᱵᱮᱱ ᱪᱮᱜ ᱠᱟ ᱵᱮᱱ ᱞᱟᱹᱭ ᱞᱮ ᱟ ᱪᱮᱫ ᱞᱮᱠᱟ ᱟᱵᱮᱱ ᱪᱮᱫ ᱞᱮᱠᱟ ᱵᱮᱱ ᱞᱟᱹᱭᱟ ᱢᱟᱱᱮ ᱪᱮᱫ ᱞᱮᱠᱟ ᱞᱮᱠᱷᱟᱱ ᱢᱟᱱᱮ ᱦᱚᱜᱚᱱᱟ ᱠᱚ ᱢᱟᱱᱮ ᱠᱟᱹᱴᱤᱡ ᱥᱚᱞᱦᱮ ᱧᱚᱜᱚᱜ-ᱟ ᱟᱨ ᱪᱮᱫ
ᱥᱚᱞᱦᱮ ᱧᱚᱜ ᱫᱚ ᱱᱤᱛᱚᱜ ᱫᱚ ᱠᱷᱮᱛ ᱵᱟᱹᱫᱽ ᱠᱚᱦᱚᱸ ᱩᱱᱤᱦᱚᱸᱭ ᱢᱚᱱᱮᱭ ᱫᱟᱭ ᱡᱟᱹᱱᱤᱡ ᱵᱩᱡ ᱟᱠᱟᱫᱟᱭ ᱤᱧ ᱫᱚ ᱥᱟᱨ ᱪᱟᱯᱟᱱ ᱪᱷᱟᱲᱟ ᱵᱟᱹᱧ ᱦᱩᱭᱩᱜ
ᱦᱮᱸ ᱚᱱᱟ ᱛᱚ ᱦᱮᱸ ᱜᱮ ᱜᱚᱝᱠᱮ ᱟᱫᱚ ᱩᱱᱫᱤᱱ ᱠᱷᱚᱱᱟᱜ ᱯᱟᱹᱨᱠᱟᱹᱣ ᱠᱟᱱ ᱫᱚ ᱱᱤᱛᱚᱜ ᱫᱚ ᱚᱱᱮ ᱠᱷᱮᱛ ᱵᱟᱹᱫᱽ ᱨᱮᱱᱟᱜ ᱡᱟᱦᱟᱸ ᱦᱟᱥᱟ ᱨᱮᱱᱟᱜ ᱡᱟᱦᱟᱸ ᱫᱟᱲᱮᱥ ᱮ ᱚᱱᱟ ᱠᱚᱫᱚ ᱢᱟᱱᱮ ᱮᱠᱟᱞᱜᱮ ᱟᱵᱚ ᱢᱟᱱᱢᱤ ᱞᱮᱠᱟ ᱜᱮ ᱪᱟᱵᱟᱣ ᱟᱠᱟᱱ ᱛᱟᱭᱟ᱾
ᱪᱟᱵᱟᱣ ᱠᱟᱱ ᱛᱟᱭᱟ ᱦᱮᱸ ᱩᱱᱤ ᱫᱚ
ᱱᱤᱛᱚᱜ ᱦᱟᱸᱜ ᱧᱮᱞ ᱵᱮᱱ ᱟᱵᱮᱱ ᱜᱩᱨᱤᱡ ᱛᱮ ᱥᱮ ᱡᱚᱭᱵᱚ ᱥᱟᱨ ᱛᱮ ᱦᱟᱸᱜ ᱵᱮᱱ ᱪᱟᱥᱟ ᱧᱮᱞᱟᱵᱮᱱ ᱯᱷᱚᱞᱚᱱ ᱦᱟᱸᱜ ᱵᱟᱵᱮᱱ ᱧᱟᱢᱟ᱾
ᱮᱦᱮᱜ ᱩᱱᱤ ᱫᱚ ᱵᱟᱨ ᱥᱮᱨᱢᱟ ᱯᱮ ᱥᱮᱨᱢᱟ ᱚᱱᱠ
ᱦᱮᱸ ᱦᱮᱸ ᱦᱮᱸ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱜ-ᱟ ᱜᱚᱝᱠᱮ, ᱜᱚᱝᱠᱮ ᱟᱵᱮᱱᱟᱜ ᱠᱟᱛᱷᱟ ᱠᱚ ᱢᱤᱫ ᱵᱟᱨᱭᱟ ᱠᱟᱛᱷᱟ ᱠᱚ ᱟᱸᱡᱚᱢ ᱛᱮ ᱢᱚᱱᱮᱜ ᱠᱟᱱᱟ ᱡᱟᱹᱱᱤᱡ ᱠᱷᱟᱱ ᱟᱵᱮᱱ ᱫᱚ ᱪᱟᱥ-ᱵᱟᱥ ᱫᱚ ᱡᱟᱹᱱᱤᱡ ᱵᱷᱟᱞᱤ ᱜᱮ ᱦᱟᱸᱜ ᱵᱮᱱ ᱵᱟᱲᱟᱭ ᱟᱠᱟᱜ-ᱟ᱾
ᱪᱟᱥᱵᱟᱥ ᱫᱚ ᱵᱟᱞᱤᱧ ᱵᱟᱲᱟᱭᱟ ᱠᱤᱱᱛᱩ ᱚᱱᱟ ᱫᱤᱠ ᱛᱮ ᱠᱤᱪᱷᱩ ᱫᱩᱞᱤᱧ ᱵᱟᱲᱟᱭᱟ ᱦᱮᱸ ᱚᱭ ᱪᱟᱥ ᱵᱟᱲᱟᱭ ᱜᱮᱭᱟ ᱠᱚ
ᱦᱮᱸ ᱦᱮᱸ ᱛᱚᱵᱮ ᱜᱚᱝᱠᱮ ᱟᱯ ᱟᱯᱮ ᱫᱚ ᱚᱲᱟᱜ ᱨᱮᱫᱚ ᱥᱩᱵᱽᱡᱤ ᱠᱚ ᱱᱚᱜᱚ ᱱᱟ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ?
ᱦᱮᱸ ᱦᱮᱸ ᱪᱟᱥ ᱵᱟᱲᱟ ᱦᱩᱭᱩᱜ ᱜᱮᱭᱟ᱾
ᱟᱪᱪᱷᱟ ᱟᱪᱪᱷᱟ ᱦᱮᱸ ᱟᱨ ᱜᱚᱝᱠᱮ ᱛᱚᱵᱮ ᱥᱩᱵᱡᱤ ᱠᱚᱢᱟ ᱯᱮ ᱪᱟᱥ ᱜᱮᱭᱟ ᱥᱮ ᱦᱮᱸ? ᱛᱟᱨᱯᱚᱨᱮ ᱟᱹᱞᱤᱧᱟᱜ ᱞᱟᱹᱭ ᱫᱚ ᱡᱟᱦᱟᱸ ᱥᱩᱵᱽᱯᱡᱤ ᱠᱚᱢᱟ ᱡᱚᱢ ᱫᱚ ᱡᱚᱢ ᱜᱮ ᱚᱱᱟ ᱥᱟᱶᱛᱮ ᱡᱟᱦᱟᱸ ᱫᱚ ᱵᱤᱨ ᱵᱤᱱ ᱥᱟᱨ ᱪᱟᱯᱟᱱ ᱨᱮᱱᱟᱜ ᱡᱤᱱᱤᱥ ᱠᱚ ᱱᱚᱜᱚ ᱱᱟ ᱠᱚᱦᱚᱸ ᱡᱚᱢ ᱫᱚ ᱞᱟᱹᱠᱛᱤᱜ ᱠᱟᱱᱟ ᱡᱮᱢᱚᱱ ᱫᱚ ᱦᱩᱭᱩᱜ ᱠᱟᱱᱟ ᱱᱚᱛᱮ ᱠᱟᱱᱴᱷᱟᱲ ᱠᱟᱱᱴᱷᱟᱲ ᱨᱮ ᱫᱚ ᱤᱪᱚᱲ ᱨᱮ, ᱦᱮᱸ ᱛᱟᱯᱚᱨᱮ ᱱᱚᱛᱮ ᱞᱚᱣᱟ, ᱫᱟᱨᱮ ᱨᱮᱱᱟᱜ ᱱᱚᱜᱚ ᱱᱚᱣᱟ ᱠᱚ ᱛᱟᱯᱚᱨᱮ ᱟᱸᱡᱚᱢ ᱟᱠᱟᱜ ᱵᱮᱱ ᱦᱮᱥᱮ ᱵᱟᱝ ᱦᱮᱥ ᱦᱛᱟ ᱟᱲᱟᱜ ᱠᱚᱠᱚ ᱡᱚᱢ ᱜᱮᱭᱟ ᱜᱚᱝᱠᱮ᱾ ᱱᱚᱜᱚ ᱱᱟ ᱠᱚ ᱟᱲᱟᱜ ᱠᱚ ᱥᱟᱠᱟᱢ ᱠᱚᱫᱚ ᱢᱟᱱᱮ ᱡᱚᱢ ᱫᱚᱨᱠᱟᱨ ᱜᱚᱝᱠᱮ᱾
ᱦᱮᱸ ᱮᱠᱫᱚᱢ, ᱱᱚᱣᱟ ᱠᱚ ᱵᱟᱢ ᱡᱚᱢ ᱞᱮᱠᱷᱟᱡ ᱵᱟᱝ ᱜᱟᱱᱚᱜᱼᱟ, ᱧᱮᱞ ᱟᱢ ᱫᱤᱠᱩ ᱯᱩᱥᱤ ᱜᱮ ᱡᱟ ᱵᱚᱱ, ᱢᱟᱱᱮ ᱟᱵᱚᱨᱮᱱ ᱪᱷᱟᱹᱛᱤᱠ ᱡᱟᱹᱛ ᱠᱚ
ᱦᱮᱸ ᱦᱮᱸ᱾
ᱩᱱᱠᱩ ᱫᱚ ᱧᱮᱞ ᱠᱚᱢ ᱠᱤᱨᱤᱧ ᱠᱟᱛᱮᱫ ᱦᱚᱞᱮ ᱠᱚ ᱡᱚᱢᱟ᱾
ᱦᱮᱸ ᱜᱚᱝᱠᱮ ᱩᱱᱠᱩ ᱢᱟᱠᱚ ᱡᱚᱢ ᱜᱮ, ᱩᱱᱠᱩ ᱫᱚ ᱦᱟᱸᱜ ᱵᱟᱠᱚ ᱵᱤᱨ ᱠᱷᱚᱱᱟᱜ ᱫᱚ ᱵᱟᱠᱚ ᱵᱟᱠᱳ ᱵᱟᱱᱤᱡᱽ ᱨᱮᱦᱚᱸ ᱧᱮᱞ ᱵᱮᱱ ᱦᱟᱸᱜ, ᱮᱨᱯᱚᱨ ᱡᱟᱦᱟᱸ ᱵᱟᱹᱱᱤᱡ ᱠᱟᱛᱮᱜ ᱡᱟᱦᱟᱸ ᱦᱟᱸᱜ ᱵᱚᱱ ᱟᱠᱷᱨᱤᱧᱟ ᱵᱟᱡᱟᱨ ᱨᱮ ᱚᱱᱟ ᱠᱚ ᱠᱤᱨᱤᱧ ᱠᱟᱛᱮᱜ ᱨᱮᱦᱚᱸ ᱠᱚ ᱡᱚᱢᱮᱫ ᱜᱮᱭᱟ᱾
ᱦᱮᱸ, ᱢᱟᱹᱱᱢᱤᱭᱼᱟᱜ ᱩᱱᱟᱹᱜ ᱛᱟᱦᱮᱱ ᱛᱩᱞᱩᱡ ᱦᱚᱸ ᱵᱟᱵᱚᱱ ᱡᱚᱢ ᱞᱟᱹᱜᱤᱫᱚᱼᱟ ᱩᱱᱠᱩ ᱫᱚ ᱠᱤᱨᱤᱧ ᱠᱟᱛᱮᱫ ᱦᱚᱞᱮ ᱠᱚ ᱡᱚᱢ᱾
ᱦᱮᱸ ᱜᱚᱝᱠᱮ, ᱟᱫᱚ ᱚᱱᱮ ᱛᱚ ᱢᱤᱫᱴᱮᱱ ᱡᱟᱸᱦᱟᱭᱟᱜ ᱡᱚᱢ ᱨᱮᱱᱟᱜ ᱤᱪᱪᱷᱟᱹ ᱢᱮᱱᱟᱜ ᱛᱟᱭᱟ ᱩᱱᱤ ᱫᱚ ᱦᱟᱸᱜ ᱡᱟᱸᱦᱟ ᱞᱮᱠᱟ